ᱦᱮᱸ ᱜᱚᱢᱠᱮ ᱟᱨ ᱢᱤᱫ ᱫᱷᱟᱣ ᱧᱟᱯᱟᱢ ᱦᱩᱭ ᱮᱱᱟ᱾
ᱦᱮᱸ ᱜᱚᱢᱠᱮ ᱡᱚᱦᱟᱨ ᱜᱮ᱾
ᱦᱩᱸ᱾ ᱟᱪᱪᱷᱟ ᱜᱚᱢᱠᱮ ᱡᱟᱦᱟᱸ ᱟᱸᱵᱟᱵᱚᱛᱤ ᱱᱤᱭᱮ ᱞᱟᱝ ᱠᱟᱛᱷᱟᱜ ᱠᱟᱱ ᱛᱟᱦᱮᱸᱼᱟ᱾
ᱦᱮᱸ ᱜᱚᱝᱠᱮ ᱞᱟᱹᱭ ᱵᱤᱱ᱾
ᱦᱩᱸ ᱟᱢᱵᱟᱵᱚᱛᱤ ᱨᱮᱫᱚ ᱜᱚᱝᱠᱮ ᱵᱟᱨ ᱫᱤᱱ ᱯᱮ ᱢᱟᱱᱟᱣ ᱜᱮᱭᱟ ᱦᱮᱸ ᱥᱮ᱾
ᱦᱮᱸ ᱜᱚᱢᱠᱮ ᱵᱟᱨ ᱥᱤᱧ ᱞᱮ ᱢᱟᱟᱣᱟ᱾
ᱛᱚ ᱵᱟᱨᱥᱤᱧ ᱫᱚ ᱢᱤᱫ ᱫᱤᱱ ᱫᱚᱱ ᱟᱫᱚ ᱟᱞᱮ ᱥᱮᱫ ᱫᱚ ᱜᱚᱢᱠᱮ ᱢᱤᱫ ᱫᱤᱱ ᱜᱮᱞᱮ ᱢᱟᱱᱟᱣᱟ᱾
ᱦᱳᱭ᱾
ᱟᱫᱚ ᱚᱱᱟ ᱢᱤᱫ ᱫᱤᱱ ᱜᱮ ᱟᱞᱮ ᱫᱚ ᱠᱟᱱᱴᱷᱟᱲ ᱯᱤᱴᱷᱟᱹ ᱠᱟᱱᱴᱷᱟᱲ ᱢᱟᱱᱮ ᱥᱮᱛᱟᱜ ᱨᱮᱫᱚ ᱠᱟᱱᱴᱷᱟᱲ ᱟᱨ ᱨᱩᱞ ᱞᱮ ᱡᱚᱢᱟ᱾
ᱦᱮᱸ ᱜᱚᱝᱠᱮ,
ᱟᱨ ᱟᱹᱭᱩᱵ ᱫᱚ ᱚᱱᱮ ᱯᱤᱴᱷᱟᱹ ᱥᱩᱠᱨᱤ ᱡᱤᱞ ᱯᱤᱴᱷᱟᱹ ᱞᱮᱴᱚᱠᱚ ᱞᱮᱴᱚᱠᱚ᱾ ᱟᱫᱚ ᱜᱚᱢᱠᱮ ᱟᱯ ᱟᱜ ᱟᱹᱵᱤᱱ ᱢᱟᱵᱤᱱ ᱞᱮᱭᱟᱫᱟ ᱟᱞᱮᱥᱮᱫ ᱫᱚ ᱵᱟᱨᱫᱤᱱ ᱛᱚ ᱵᱟᱨ ᱫᱤᱱ ᱫᱚ ᱪᱮᱫ ᱞᱮᱠᱟ ᱯᱮ ᱢᱟᱱᱟᱣᱟ?
ᱦᱳᱭ ᱜᱚᱝᱠᱮ ᱚᱱᱟᱢᱟᱜ ᱡᱟᱦᱟᱸ ᱵᱤᱱ ᱞᱮ ᱠᱮᱫᱟ ᱚᱱᱠᱟ ᱜᱮᱞᱮ ᱢᱟᱱᱟᱣᱟ ᱟᱞᱮ ᱦᱚᱸ ᱟᱫᱚ ᱛᱟᱯᱚᱨᱮ ᱫᱤᱱ ᱫᱚ ᱚᱱᱮ ᱠᱤᱪᱷᱩ ᱠᱟᱹᱴᱤᱡ ᱠᱷᱮᱞ ᱠᱚ ᱥᱯᱳᱨᱴ ᱠᱚᱞᱮ ᱫᱚᱦᱚ ᱠᱟᱜ-ᱟ ᱠᱟᱹᱴᱤᱡ᱾ ᱦᱳᱭ ᱠᱟᱹᱴᱤᱡ ᱠᱟᱹᱴᱤᱡ ᱜᱤᱫᱽᱨᱟᱹ ᱠᱚᱣᱟᱜ ᱢᱟᱹᱭ ᱵᱟᱹᱵᱩ ᱠᱚᱣᱟᱜ᱾
ᱚ᱾
ᱟᱨ ᱵᱟᱝᱠᱟᱱᱡ ᱫᱚ ᱦᱳᱭ ᱚᱱᱠᱟ ᱜᱮ᱾
ᱦᱮᱸ ᱦᱮᱸ ᱟᱹᱰᱤ ᱱᱟᱯᱟᱭᱚ, ᱛᱚ ᱜᱚᱢᱠᱮ ᱱᱚᱣᱟ ᱡᱟᱦᱟᱸ ᱟᱵᱚᱱᱟᱜ ᱥᱠᱨᱟᱛ ᱯᱚᱨᱚᱵᱯ ᱚᱱᱟ ᱫᱚ ᱯᱮ ᱢᱟᱱᱟᱣ ᱜᱮᱭᱟ ᱥᱮ ᱵᱟᱝ?
ᱦᱮᱸ ᱜᱚᱢᱠᱮ ᱢᱟᱱᱟᱣ ᱜᱮᱭᱟᱞᱮ᱾
ᱟᱪᱪᱷᱟ ᱟᱪᱪᱷᱟ ᱥᱟᱠᱨᱟᱛ ᱯᱚᱨᱚᱵᱽ ᱨᱮᱫᱚ ᱥᱟᱠᱨᱟᱛ ᱯᱚᱨᱚᱵᱽ ᱫᱚ ᱜᱚᱢᱠᱮ ᱛᱤᱱᱟᱹᱜ ᱫᱤᱱ ᱯᱮ ᱢᱟᱱᱟᱣᱟ?
ᱚᱱᱟ ᱠᱚᱜᱮ ᱜᱚᱢᱠᱮ ᱯᱮ ᱫᱤᱱ ᱜᱟᱱ᱾
ᱯᱮ ᱫᱤᱱ ᱵᱟᱝ?
ᱦᱳᱭ ᱜᱚᱝᱠᱮ ᱾
ᱟᱪᱪᱷᱟ ᱟᱪᱪᱷᱟ ᱛᱚ ᱜᱚᱢᱠᱮ ᱥᱟᱠᱨᱟᱛ ᱯᱚᱨᱚᱵᱽ ᱨᱮᱱᱟᱜ ᱠᱟᱹᱢᱤ ᱦᱚᱨᱟ ᱠᱚᱫᱚ ᱪᱮᱫ ᱞᱮᱠᱟ ᱯᱮ ᱤᱭᱟᱹᱭᱟ? ᱚᱱᱮ ᱯᱩᱭᱞᱩ ᱯᱩᱭ ᱯᱩᱭᱞᱩ ᱫᱤᱱ ᱫᱚ ᱪᱮᱫ ᱠᱟᱹᱢᱤᱭᱟᱯᱮ ᱚᱱᱠᱟ?
ᱯᱚᱭᱞᱳ ᱫᱤᱱ ᱫᱚ ᱜᱚᱢᱠᱮ ᱚᱱᱮ ᱵᱚᱝ ᱵᱚᱸᱜᱟ ᱜᱮ ᱵᱚᱸᱜᱟᱭ ᱦᱩᱭᱩᱜᱼᱟ ᱯᱚᱛᱷᱚᱢ ᱫᱚ,
ᱦᱮᱸ᱾
ᱚᱲᱟᱜ ᱨᱮ ᱠᱟᱹᱴᱤᱡ ᱵᱚᱸᱜᱟ ᱵᱟᱲᱟ ᱠᱟᱛᱮᱜ ᱛᱟᱯᱚᱨᱮ ᱯᱤᱴᱷᱟᱹ ᱞᱟᱴᱷᱟ ᱞᱟᱴᱷᱟ ᱵᱮᱱᱟᱣ ᱠᱟᱛᱮᱫ
ᱟᱨ ᱯᱚᱨᱮᱨ ᱫᱤᱱ ᱫᱚ ᱚᱱᱮ ᱠᱩᱢᱵᱳ ᱚᱲᱟᱜ ᱠᱚ ᱫᱷᱚᱨᱟ ᱠᱟᱛᱮᱝ ᱡᱟᱦᱟᱸ ᱥᱮᱛᱟᱜ ᱡᱚᱢ ᱦᱩᱭᱩᱜ ᱜᱮᱭᱟ᱾
ᱟᱪᱪᱷᱟ ᱟᱪᱪᱷᱟ ᱦᱩᱸ ᱦᱮᱸ᱾
ᱦᱳᱭ᱾
ᱟᱞᱮ ᱥᱮᱫ ᱦᱚᱸ ᱜᱚᱢ ᱜᱚᱝᱠᱮ ᱚᱱᱠᱟ ᱜᱮ᱾ ᱛᱚ ᱜᱚᱝᱠᱮ ᱡᱟᱦᱟᱸ ᱤᱭᱟᱹ ᱥᱟᱠᱨᱟᱛ ᱯᱚᱨᱚᱵᱽ ᱨᱮᱫᱚ ᱚᱱᱟ ᱫᱚ ᱪᱮᱫ ᱪᱮᱫ ᱯᱮ ᱯᱤᱴᱷᱟᱹᱭ ᱜᱮᱭᱟ? ᱥᱩᱠᱨᱤ ᱡᱤᱞ, ᱟᱨ ᱚᱱᱠᱟᱱ ᱫᱮᱥᱤ ᱥᱤᱢ ᱡᱤᱞ ᱫᱚ ᱦᱩᱭᱩᱜ ᱜᱮᱭᱟ ᱥᱮ ᱵᱟᱝ?
ᱟᱨ ᱜᱟᱢᱠᱮ ᱥᱩᱠᱨᱤ ᱡᱮᱞ ᱜᱮ ᱟ ᱥᱩᱠᱨᱤ ᱟ ᱥᱮᱫᱟᱭ ᱠᱚᱣᱟᱜ ᱤᱭᱟᱹ ᱢᱟ ᱦᱟᱸᱜ ᱥᱩᱡᱨᱤ ᱡᱤᱞ ᱜᱤ ᱜᱮ ᱦᱜ ᱥᱩᱠᱨᱤ ᱡᱤᱞᱩᱞ ᱵᱟᱝᱠᱷᱷᱟᱟᱱ ᱫᱚ ᱦᱟᱸᱜ ᱟ ᱫᱚ ᱦᱟᱸᱜ ᱵᱚᱸᱜᱟ ᱢᱟᱯᱟᱭ ᱦᱩᱭᱩᱜᱼᱟ᱾ ᱟᱨ ᱜᱚᱝᱠᱮ ᱟᱯᱮᱥᱮᱫ ᱫᱚ ᱛᱟᱦᱟᱞᱮ ᱪᱮᱫ ᱯᱮ ᱯᱮ ᱯᱤᱴᱷᱟᱹᱭ ᱜᱮᱭᱟ?
ᱟᱞᱮ ᱥᱮᱫ ᱫᱚ ᱜᱚᱢᱠᱮ, ᱱᱚᱜ-ᱚᱭ ᱡᱮᱢᱚᱱ ᱥᱩᱠᱨᱤ ᱡᱮᱞ᱾ ᱛᱟᱨᱯᱚᱨᱮ ᱥᱩᱠᱨᱤ ᱡᱮᱞ ᱫᱚ ᱦᱩᱭᱩᱜ ᱠᱟᱱ ᱜᱮᱭᱟ ᱛᱚ ᱛᱟᱨᱯᱚᱨᱮ ᱥᱩᱠᱨᱤ ᱡᱤᱞ ᱡᱟᱦᱟᱸᱭ ᱠᱚ ᱵᱟᱠᱚ ᱡᱚᱢᱟ ᱥᱤᱢ ᱡᱮᱞ ᱛᱚ ᱚᱱᱟᱠᱤᱱ ᱚᱱᱟᱠᱤᱱ ᱵᱟᱨᱭᱟ ᱫᱚ ᱦᱩᱭᱩᱜ ᱠᱟᱱ ᱜᱮᱭᱟ ᱢᱟᱱᱮ ᱥᱩᱠᱨᱤ ᱡᱮᱞ ᱟᱨ ᱥᱤᱢ ᱡᱮᱞ᱾
ᱟ ᱟᱪᱪᱷ
ᱚ ᱛᱟᱨᱯᱚᱨᱮ
ᱪᱮ ᱜᱚᱢᱠᱮ ᱛᱟᱦᱚᱞᱮ ᱟᱹᱰᱤ ᱱᱟᱯᱟᱭ ᱜᱮᱯᱮ ᱢᱟᱱᱟᱣ ᱜᱮᱭᱟ ᱛᱟᱦᱞᱮ? ᱪᱟᱭ ᱠᱟᱛᱮ ᱜᱮ ᱾
ᱦᱩᱸᱻ ᱡᱟᱠ ᱡᱚᱢᱚᱠ ᱟᱛᱮ ᱜᱮ ᱾
ᱟᱪᱪᱷᱟ ᱾
ᱛᱚ ᱜᱚᱢᱠᱮ ᱡᱟᱦᱟ ᱟᱵᱚᱱᱟᱜ ᱥᱟᱠᱨᱟᱛ, ᱡᱟᱦᱟ ᱥᱟᱠ ᱥᱟᱯᱟᱵ ᱡᱮ ᱦᱤᱞᱳᱜ ᱠᱚ ᱛᱳᱯᱳᱱᱟ ᱦᱮᱸ ᱥᱮ,
ᱦᱟᱺ ᱦᱟᱺ
ᱛᱳᱯᱳ ᱦᱤᱞᱳᱜ ᱫᱚ ᱢᱟᱱᱮ ᱡᱟᱦᱟᱸ ᱛᱟᱨᱟᱥᱤᱧ ᱵᱮᱲᱟ ᱡᱟᱦᱟᱸ ᱥᱮᱸᱫᱽᱨᱟ ᱵᱟᱠᱷᱟᱱ ᱫᱚ ᱥᱮᱸᱫᱽᱨᱟ ᱫᱚᱻ ᱢᱟᱱᱮ ᱵᱟᱝ ᱡᱟᱦᱟᱸ ᱵᱷᱮᱡᱟ ᱛᱩᱧ ᱠᱚ ᱦᱩᱭᱩᱜ ᱜᱮᱭᱟ ᱚᱱᱟ ᱠᱚᱫᱚ ᱦᱩᱭᱩᱜ ᱜᱮᱭᱟ ᱥᱮ ᱵᱟᱝ?
ᱦᱳᱭ ᱜᱟᱢᱠᱮ ᱦᱳᱭᱳᱜ ᱜᱮᱭᱟ ᱾
ᱚᱸ ᱟᱨ ᱡᱟᱦᱟᱸᱭ ᱵᱷᱮᱡᱟ ᱛᱩᱧ ᱨᱮ ᱡᱟᱦᱟᱸᱭ ᱤᱭᱟ ᱟᱭ ᱢᱟᱱᱮ ᱡᱟᱸᱦᱟᱭ ᱡᱤᱛᱠᱟᱹᱨᱜ-ᱟᱭ ᱩᱱᱤ ᱫᱚ ᱪᱮᱫ ᱥᱤᱨᱽᱯᱟᱹ ᱧᱟᱢ ᱟᱭ ᱚᱱᱠᱟ ᱫᱚ?
ᱦᱳᱭ ᱜᱚᱝᱠᱮ ᱛᱤᱨᱞᱟᱹ ᱦᱚᱯᱚᱱ ᱞᱟᱹᱜᱤᱫ ᱫᱚ ᱛᱟᱦᱮᱱᱟ ᱥᱟᱹᱲᱤ ᱠᱚ, ᱟᱨ ᱵᱟᱱᱟᱨ ᱜᱮ ᱞᱟᱦᱟᱸᱜ ᱞᱮ ᱫᱚᱦᱚᱭᱟᱞᱮ ᱦᱟᱸᱜ ᱾
ᱟᱪᱪᱷᱟ
ᱠᱚᱲᱟ ᱦᱚᱯᱚᱱ ᱵᱟᱠᱷᱨᱟ ᱠᱚ ᱦᱟᱸᱜ ᱫᱷᱩᱛᱤ ᱛᱟᱦᱮᱱᱟ ᱟᱨ ᱛᱤᱨᱞᱟᱹ ᱦᱚᱯᱚᱱ ᱞᱟᱹᱜᱤᱫ ᱫᱚ ᱤᱭᱟᱹ ᱥᱟᱹᱲᱤ ᱾
ᱚᱻ ᱛᱚ ᱜᱚᱢᱠᱮ ᱚᱱᱛᱮ ᱫᱚ ᱡᱟᱦᱟᱸ ᱟᱵᱚᱱᱟᱜ ᱵᱟᱦᱟ ᱵᱟᱦᱟ ᱵᱚᱸᱜᱟ ᱵᱟᱦᱟ ᱵᱚᱸᱜᱟ ᱯᱮ ᱢᱟᱱᱟᱣ ᱜᱮᱭᱟ ᱥᱮ ᱵᱟᱝ?
ᱦᱮᱸ ᱜᱚᱢᱠᱮ ᱢᱟᱱᱟᱣ ᱜᱮᱭᱟ ᱞᱮ ᱾
ᱵᱟᱦᱟ ᱵᱚᱸᱜᱟ ᱫᱚ ᱛᱤᱱᱟᱹᱜ ᱫᱤᱱ ᱯᱮ ᱢᱟᱱᱟᱣ ᱜᱮᱭᱟ?
ᱵᱟᱦᱟ ᱵᱚᱸᱜᱟ ᱟᱻ ᱵᱟᱨᱥᱤᱧᱻ ᱯᱮ ᱫᱤᱱ ᱫᱷᱚᱨᱮ ᱞᱮ ᱢᱟᱱᱟᱣ ᱜᱮᱭᱟ ᱾
ᱮ ᱫᱤᱱᱮ ᱥᱮ ᱢᱟᱱᱮ ᱩᱢ
ᱥᱟᱹᱨᱫᱤ ᱟᱨ ᱦᱩᱭᱩᱜ ᱵᱟ-ᱵᱟᱦ ᱵᱟᱥᱠᱮ ᱾
ᱚᱸ ᱩᱢ ᱥᱟᱨᱮᱥ ᱩᱢ ᱥᱟᱹᱨᱫᱤ ᱵᱟᱥᱠᱮ ᱛᱚ ᱩᱢ ᱦᱤᱞᱳᱜ ᱫᱚ ᱡᱟᱦᱟᱸ ᱞᱮᱠᱟ ᱟᱵᱚ ᱤᱭᱟᱹ ᱵᱚᱱ ᱤᱭᱟᱹ ᱟᱵᱚᱱ ᱦᱮ ᱥᱮ ᱡᱟᱦᱮᱨ
ᱦᱳᱭ ᱡᱟᱦᱮᱨ ᱠᱚ ᱥᱟᱯᱷᱟ ᱢᱟᱯᱷᱟ ᱠᱟᱛᱮᱫ ᱥᱮᱱ ᱥᱟᱹᱲᱤᱢᱠᱚ ᱫᱟᱞᱚᱵ ᱠᱟᱛᱮᱫ ᱦᱳᱭ ᱾ ᱥᱮᱸᱫᱽᱨᱟ ᱠᱚᱵᱚᱱ ᱳᱰᱳᱠᱚᱜ ᱜᱮᱭᱟ ᱦᱳᱭ ᱚᱱᱠᱟ ᱜᱮ ᱾
ᱦᱳᱭ ᱩᱢ ᱦᱤᱞᱳᱜ ᱫᱚ ᱚᱱᱟ ᱚᱱᱟ ᱠᱤᱱ ᱠᱟᱹᱢᱤ ᱜᱮ ᱾
ᱦᱳᱭ ᱜᱚᱢᱠᱮ ᱚᱱᱟ ᱜᱮ ᱾
ᱛᱟᱨᱯᱚᱨᱮ ᱥᱟᱹᱨᱫᱤ ᱦᱤᱞᱳᱜ ᱫᱚ ᱡᱮ ᱡᱚᱢᱚᱱ ᱾ ᱛᱩᱯᱩ ᱵᱟᱲᱟ ᱠᱟᱛᱮᱜ ᱞᱚᱜᱚᱱ ᱞᱚᱜᱚᱱ ᱱᱟᱭᱠᱮ ᱤᱭᱟᱹ ᱠᱚ ᱪᱟᱞᱟᱣ ᱠᱟᱛᱮᱜ ᱟᱪᱪᱷᱟ ᱜᱚᱢᱠᱮ ᱟᱯᱮ ᱫᱚ ᱵᱟᱦᱟ ᱵᱚᱸᱜᱟ ᱨᱮᱫᱚ ᱡᱟᱦᱟᱸ ᱼᱼ ᱦᱩᱸᱻ ᱩᱸᱻ ᱥᱟᱹᱨᱫᱤ ᱦᱤᱞᱳᱜ ᱡᱟᱦᱟᱸ ᱢᱟᱱᱮ ᱡᱚᱠᱷᱚᱱ ᱡᱟᱦᱮᱨ ᱯᱮ ᱦᱤᱡᱩᱜᱼᱟ
ᱦᱮᱸ ᱜᱚᱢᱠᱮ
ᱱᱟᱭᱠᱮ ᱚᱲᱟᱜ ᱠᱷᱚᱱᱟᱜ ᱛᱚ ᱜᱚᱢᱠᱮ ᱩᱱᱫᱚ ᱟᱯᱮ ᱥᱮᱫ ᱫᱚ ᱢᱟᱱᱮ ᱼᱼ ᱚᱲᱟᱜ ᱤᱭᱟᱹ ᱠᱷᱚᱱᱟᱜ ᱫᱚ ᱚᱲᱟᱜ ᱠᱷᱚᱱᱟᱜ ᱫᱚ ᱮᱱᱮᱪ ᱮᱱᱮᱪ ᱛᱮᱯᱮ ᱦᱤᱡᱩᱜᱼᱟ ᱡᱟᱦᱮᱨ? ᱥᱮ ᱼᱼ ᱮ ᱥᱳᱡᱷᱮ ᱜᱮ ᱾
ᱦᱮᱸ ᱜᱚᱝᱠᱮ ᱮᱱᱮᱡ, ᱮᱱᱮᱡ ᱥᱮᱨᱮᱧ ᱠᱟᱛᱮᱫ ᱜᱮᱞᱮ ᱦᱩᱭᱩᱜᱼᱟ᱾
ᱮᱱᱮᱡ ᱮᱱᱮᱡ ᱛᱮᱜᱮ ᱵᱟᱝ?
ᱴᱟᱢᱟᱠ ᱛᱩᱢᱫᱟᱜ, ᱴᱟᱢᱟᱠ ᱛᱩᱢᱫᱟᱜ ᱨᱩ ᱟᱛᱮᱜ ᱜᱮ᱾ ᱦᱳᱭ ᱜᱚᱢᱠᱮ᱾
ᱚᱸ ᱟᱞᱮ ᱥᱮᱫ ᱦᱚᱸ ᱜᱚᱝᱠᱮ ᱚᱱᱠᱟ ᱜᱮ᱾
ᱦᱚᱸ ᱟᱪᱪᱷᱟ, ᱟᱪᱪᱷᱟ ᱜᱚᱢᱠᱮ ᱟᱵᱤᱱᱼᱼ ᱟᱵᱤᱱ ᱟᱵᱤᱱ ᱫᱚ ᱜᱚᱢᱠᱮ ᱴᱟᱢᱟᱠ ᱠᱚ, ᱛᱩᱢᱫᱟᱜ ᱠᱚ ᱨᱩ ᱫᱚᱵᱤᱱ ᱵᱟᱲᱟᱭᱟ ᱥᱮ ᱵᱟᱝ?
ᱦᱳᱭ ᱜᱚᱢᱠᱮ ᱟᱹᱞᱤᱧ ᱫᱚ, ᱴᱟᱢᱟᱠ ᱨᱩ ᱫᱩᱞᱤᱧ ᱵᱟᱲᱟᱭᱟ ᱛᱩᱢᱫᱟᱜ ᱨᱩ ᱫᱚ ᱵᱟᱞᱤᱧ ᱜᱟᱱᱟ᱾
ᱟᱪᱪᱷᱟ ᱟᱪᱪᱷᱟ ᱟᱪᱪᱷᱟ᱾
ᱴᱟᱢᱟᱠ ᱨᱩ ᱠᱚᱫᱚ ᱵᱟᱝᱜᱮ ᱭᱟ
ᱛᱩᱢᱫᱟᱜ ᱫᱚ ᱟᱹᱰᱤ ᱜᱟᱦᱤᱨ ᱜᱮ ᱨᱩ ᱦᱩᱭᱩᱜ ᱟᱥᱮ ᱯᱟᱞᱮᱜᱼᱼ
ᱦᱳᱭ ᱦᱳᱭ ᱦᱳᱭ ᱛᱩᱢᱫᱟᱜ ᱫᱚᱼᱼ
ᱨᱩ ᱨᱩ ᱵᱟᱝ ᱜᱟᱱ ᱞᱮᱠᱷᱟᱱ ᱢᱟ ᱮᱴᱟᱜ ᱨᱚᱠᱚᱢ ᱜᱮ ᱥᱟᱰᱮᱭᱟ ᱥᱮ᱾
ᱦᱩᱸ ᱦᱩᱸ ᱢᱟᱱᱮ ᱨᱩ ᱛᱩᱢᱫᱟᱜ ᱜᱮᱛᱚ ᱤᱭᱟᱹ ᱥᱴᱟᱨᱴᱤᱝ ᱫᱚ ᱦᱟᱸᱜ᱾
ᱟᱪᱪᱷᱟ ᱟᱪᱪᱷᱟ᱾‌
ᱟᱫᱚ ᱛᱩᱢᱫᱟᱜ ᱜᱮ ᱡᱩᱫᱤ ᱵᱤᱱ ᱰᱤᱥᱴᱟᱵᱟ ᱛᱟᱦᱞᱮ ᱛᱚ ᱵᱟᱝ ᱜᱟᱱᱚᱜᱼᱟ᱾
ᱵᱟᱝ ᱜᱟᱱᱚᱜᱼᱟ ᱚᱱᱟ ᱦᱚᱸ ᱠᱟᱛᱷᱟ ᱜᱮ᱾ ᱛᱷᱟᱨᱮ ᱴᱟᱢᱟᱠ ᱨᱩᱼᱼ ᱴᱟᱢᱟᱠ ᱨᱩ ᱫᱚᱵᱤᱱ ᱜᱟᱱ ᱜᱮᱭᱟ ᱛᱟᱦᱞᱮ ᱵᱟᱝ?
ᱦᱩᱸ ᱦᱩᱸ ᱴᱟᱢᱟᱠ ᱨᱩ ᱫᱚ ᱜᱟᱱ ᱜᱮ᱾
ᱟᱪᱪᱷᱟ ᱟᱪᱪᱷᱟ, ᱛᱟᱦᱞᱮ ᱨᱮᱜᱽᱲᱟ ᱨᱩ ᱫᱚᱵᱤᱱ ᱜᱟᱱ ᱜᱮᱭᱟ ᱥᱮ ᱵᱟᱝ?
ᱚᱱᱟ ᱦᱚᱸ ᱵᱟᱝ ᱵᱟᱝ ᱨᱮᱜᱽᱲᱟ ᱦᱚᱸ ᱵᱟᱞᱤᱧ ᱵᱟᱞᱤᱧ ᱜᱟᱱᱟ ᱨᱮᱜᱽᱲᱟ ᱦᱚᱼᱼ ᱪᱮᱥᱴᱟ ᱵᱟᱲᱟ ᱦᱩᱭᱩᱜ ᱠᱟᱱᱟ᱾
ᱵᱟᱝ ᱪᱮᱥᱴᱟ ᱫᱚ ᱴᱷᱤᱠ ᱜᱮᱭᱟ᱾ ᱯᱟᱞᱮᱜ ᱜᱮ ᱪᱮᱫᱚᱜ ᱜᱮᱭᱟ ᱡᱟᱦᱟᱸ ᱛᱤᱥ ᱵᱟᱝ ᱡᱟᱦᱟᱸ ᱛᱤᱥ ᱪᱮᱥᱴᱟ ᱞᱮᱠᱷᱟᱱ ᱦᱟᱸᱜ᱾
ᱦᱩᱸ
ᱟᱹᱰᱤ ᱱᱟᱯᱟᱭ ᱯᱮ ᱢᱟᱱᱟᱣ ᱜᱮᱭᱟ ᱛᱟᱦᱞᱮ ᱡᱟᱠ ᱡᱚᱢᱚᱠ ᱠᱟᱛᱮ ᱜᱮ ᱛᱟᱦᱞᱮ ᱵᱟᱝ?
ᱦᱩᱸ ᱦᱩᱸ᱾
ᱦᱮᱸ ᱜᱚᱢᱠᱮ ᱟᱞᱮ ᱦᱚ ᱚᱱᱠᱟ ᱜᱮᱞᱮ ᱢᱟᱱᱟᱣ ᱜᱮᱭᱟ᱾ ᱵᱟᱦ ᱵᱟᱥᱠᱮᱻ ᱫᱤᱱ ᱦᱤᱞᱳᱜ ᱫᱚ ᱫᱟᱜ ᱫᱩᱞ ᱠᱚᱫᱚ ᱯᱮ ᱢᱟᱱᱟᱣ ᱜᱮᱭᱟ ᱥᱮ ᱵᱟᱝ?
ᱦᱮᱸ ᱫᱟ ᱫᱟᱜ ᱫᱩᱞ ᱦᱩᱭᱩᱜ ᱜᱮᱭᱟ᱾ ᱦᱳᱭ ᱞᱟᱸᱫᱟ ᱞᱟᱸᱫᱟ ᱥᱚᱢᱯᱚᱨᱠᱚ ᱦᱚᱲ ᱥᱟᱞᱟᱜ ᱜᱮ᱾
ᱟᱪᱪᱷᱟ ᱪᱷᱟ᱾
ᱩᱱᱦᱚᱸ ᱫᱟᱜ ᱠᱚ ᱫᱩᱞ ᱠᱟᱛᱮᱫ ᱡᱟᱦᱟᱸᱼᱼ ᱮ ᱮᱱᱮᱡ ᱡᱟᱦᱟᱸ ᱠᱚ ᱞᱟᱹᱭ ᱡᱟᱦᱟᱸ ᱵᱚᱱ ᱞᱟᱹᱭᱫᱟ ᱮᱱᱮᱡ᱾
ᱦᱚ ᱦᱚ ᱦᱚ
ᱦᱩᱸ ᱦᱩᱸ ᱚᱱᱟ ᱦᱚᱸ ᱫᱟᱜ ᱫᱩᱞ ᱟᱨ ᱮᱱᱮᱡ ᱞᱮ ᱢᱟᱱᱟᱣᱟ ᱩᱱ ᱦᱤᱞᱳᱜ ᱫᱚ᱾
ᱟᱪᱪᱷᱟ ᱜᱚᱝᱠᱮ ᱡᱟᱦᱟᱸᱼᱼ ᱮᱱᱮᱡ ᱮᱱᱮᱡ ᱵᱮᱱ ᱞᱟᱹᱭ ᱫᱟ ᱚᱱᱟ ᱫᱚ ᱢᱟᱭᱮᱠ ᱟᱛᱮᱫ ᱯᱮ ᱮᱱᱮᱡ ᱜᱮᱭᱟ ᱥᱮ ᱛᱩᱢᱫᱟᱜ ᱴᱟᱢᱟᱠ ᱟᱛᱮᱫ ᱜᱮ?
ᱢᱟᱭᱤᱠ ᱟᱛᱮᱫ ᱫᱚ ᱵᱟᱝ ᱱᱚᱣᱟ ᱤᱭᱟᱹ ᱛᱮᱜᱮ ᱴᱟᱢᱟᱠ ᱟᱛᱮ ᱜᱮ᱾
ᱟᱹᱰᱤ ᱟᱹᱰᱤ ᱟᱹᱰᱤ ᱟᱛᱳ ᱨᱮ ᱧᱮᱞ ᱦᱩᱭ ᱠᱟᱱᱟ ᱛᱚ ᱢᱟᱭᱤᱠ ᱟᱠᱚ᱾
ᱦᱳᱭ ᱦᱳᱭᱳᱢᱟᱲᱱ ᱟᱹᱞᱤᱧ ᱦᱚᱸᱞᱤᱧ ᱧᱮᱞ ᱵᱟᱲᱟ ᱠᱟᱜ ᱜᱮᱭᱟ ᱚᱱᱟᱼᱼ ᱛᱚ ᱚᱱᱟ
ᱟᱪᱪᱷᱟ ᱜᱚᱝᱠᱮ ᱟᱫᱚ ᱢᱟᱭᱤᱠ ᱠᱚᱨᱟᱣ ᱴᱷᱤᱠ ᱠᱟᱱᱟ ᱥᱮ ᱛᱩᱢᱫᱟᱜ ᱴᱟᱢᱟᱠ ᱛᱮᱜᱮ ᱴᱷᱤᱠ ᱜᱮᱭᱟ?
ᱱᱚᱣᱟ ᱫᱚ ᱢᱟᱭᱤᱠ ᱫᱚ ᱵᱟᱝ ᱴᱷᱤᱠ ᱠᱟᱱᱟ, ᱱᱚᱣᱟ ᱳᱧᱟᱜ ᱢᱚᱱᱮ ᱴᱟᱢᱟᱠ ᱤᱭᱟᱹ ᱟᱛᱮ ᱜᱮ ᱨᱮᱜᱲᱟ ᱟᱛᱮ ᱜᱮ ᱴᱷᱤᱠ ᱜᱮᱭᱟ᱾
ᱦᱳᱭ
ᱱᱚᱣᱟ ᱤᱭᱟᱹ ᱠᱟᱱᱟ ᱛᱚ ᱱᱚᱣᱟ ᱫᱚ ᱡᱟᱦᱟᱸ ᱵᱟᱯᱞᱟ ᱠᱚᱨᱮ ᱫᱚ ᱚᱱᱟ ᱫᱚ ᱠᱚᱫᱚ ᱢᱟᱭᱤᱠ ᱠᱚᱫᱚ ᱜᱟᱱᱚᱜ ᱜᱮᱭᱟ᱾
ᱦᱳᱭ ᱦᱳᱭ᱾
ᱡᱟᱦᱟᱸ ᱟᱵᱚᱱᱟᱜ, ᱚᱱᱟ ᱠᱚᱫᱚ᱾
ᱛᱚ ᱜᱚᱢᱠᱮ ᱢᱟᱜᱽ ᱢᱚᱬᱮ ᱫᱚ ᱯᱮ ᱢᱟᱜᱽ ᱢᱚᱬᱮᱜ ᱜᱮᱭᱟ ᱥᱮ ᱵᱟᱝ ᱚᱱᱛᱮ ᱫᱚ?
ᱦᱚᱸ ᱜᱚᱢᱠᱮ ᱢᱟᱜ ᱢᱟᱬᱮᱜ ᱜᱮᱭᱟ ᱞᱮ᱾
ᱮᱸ ᱛᱤᱱᱟᱹᱜ ᱥᱮᱨᱢᱟ ᱯᱚᱨ ᱯᱚᱨ?
ᱵᱟᱨ ᱥᱮᱨᱢᱟ ᱯᱚᱨ ᱯᱚᱨ᱾
ᱟᱪᱪᱷᱟ ᱟᱪᱪᱷᱟ᱾
ᱦᱮᱸ ᱜᱚᱝᱠᱮ ᱟᱯᱮ ᱫᱚ ᱛᱟᱦᱚᱞᱮ?
ᱟᱞᱮ ᱦᱚᱸ ᱜᱚᱢᱠᱮ ᱢᱟᱜ ᱢᱚᱬᱮ ᱦᱩᱭᱩᱜ ᱜᱮᱭᱟ ᱚᱱᱠᱟ ᱢᱚᱬᱮ ᱥᱮᱨᱢᱟ ᱯᱚᱨ ᱯᱚᱨ᱾
ᱚᱸ ᱟᱹᱰᱤ ᱥᱮᱨᱢᱟ ᱛᱚ ᱛᱟᱦᱚᱞᱮ᱾
ᱦᱩᱸ ᱦᱩᱸ᱾ ᱛᱚ ᱜᱚᱢᱠᱮ ᱟᱯᱮ ᱥᱮᱫ ᱫᱚ ᱡᱟᱦᱟᱸ ᱟᱵᱚ ᱢᱟᱜ ᱢᱟᱜᱽ ᱢᱚᱬᱮ ᱯᱚᱵ ᱢᱟᱜᱽ ᱢᱚᱬᱮ ᱯᱚᱨᱚᱵᱽ ᱨᱮᱢᱟ ᱟᱵᱚ ᱫᱚ ᱟᱹᱰᱤᱜᱟᱱ ᱯᱮᱲᱟ ᱵᱚᱱ ᱠᱷᱚᱡ ᱠᱚᱢᱟ ᱦᱮᱸ ᱥᱮ ᱛᱚ ᱵᱟᱦᱟ ᱯᱚᱨᱚᱵᱽ ᱠᱚᱨᱮ ᱫᱚ ᱦᱩᱸ ᱛᱚ ᱵᱟᱦᱟ ᱯᱚᱨᱚᱵᱽ ᱠᱚᱨᱮ ᱫᱚ ᱯᱮᱲᱟ ᱠᱚᱫᱚ ᱯᱮ ᱠᱷᱚᱡ ᱠᱚ ᱜᱮᱭᱟ ᱥᱮ ᱵᱟᱝ?
ᱦᱳᱭ ᱜᱚᱝᱠᱮ ᱠᱷᱚᱡ ᱠᱚᱜᱮᱭᱟᱞᱮ ᱟᱫᱚ ᱠᱚᱢ ᱫᱷᱟᱨᱟ ᱜᱮ ᱩᱱ ᱥᱚᱢᱚᱭ ᱫᱚ ᱦᱟᱸᱜ᱾
ᱦᱩᱸ ᱢᱟᱱᱮ ᱵᱟᱦᱟ ᱯᱚᱨᱚᱵᱽ ᱯᱚᱨᱚᱵᱽ ᱨᱮᱫᱚ ᱚᱱᱮ ᱡᱟᱶᱟᱭ ᱜᱚᱢᱠᱮ ᱛᱟᱠᱚ ᱜᱮ ᱦᱮᱸ ᱥᱮ?
ᱦᱳᱭ ᱡᱟᱶᱟᱭ ᱜᱚᱝᱠᱮ ᱛᱟᱠᱚ ᱜᱮ ᱦᱟᱸᱜ ᱵᱤᱥᱤ ᱦᱚᱲ ᱦᱟᱸᱜ ᱜᱟᱹᱦᱤᱨ ᱯᱮᱲᱟ ᱫᱚ ᱦᱟᱸᱜ ᱵᱟᱝ ᱞᱮ ᱠᱷᱚᱡᱽ ᱯᱮᱭᱟ᱾
ᱦᱩᱸ ᱦᱩᱸ ᱟᱨ ᱡᱟᱦᱟᱸ ᱟᱵᱚᱱᱟᱜ ᱢᱟᱜ ᱢᱚᱬᱮ ᱢᱟᱜ ᱢᱚᱬᱮ ᱨᱮᱫᱚ ᱡᱷᱚᱛᱚ ᱜᱮ᱾
ᱦᱳᱭ ᱜᱚᱢᱠᱮ ᱡᱷᱚᱛᱚ ᱵᱟᱲᱟ ᱜᱮ ᱠᱷᱚᱡ ᱦᱳᱭᱳᱜ-ᱟ ᱟᱫᱚ ᱟᱭᱢᱟ ᱯᱮᱲᱟᱜ ᱦᱚᱸ ᱧᱮᱨ ᱨᱮᱡᱟᱜ ᱤᱭᱟᱹ ᱛᱟᱦᱮᱱ ᱛᱟᱠᱚᱣᱟ ᱥᱮ,
ᱦᱩᱸ ᱦᱩᱸ
ᱠᱷᱚᱡᱽ ᱠᱚᱣᱟ ᱞᱮ ᱟᱨ ᱯᱮᱲᱟ ᱵᱟᱭ ᱠᱷᱚᱡᱽ ᱞᱮ ᱠᱷᱟᱱ ᱢᱟ ᱚᱲᱟᱜ ᱢᱟ ᱦᱟᱸᱜ ᱟᱹᱰᱤ ᱯᱷᱸᱟᱠᱟ ᱜᱮ ᱦᱟᱸᱜ
ᱦᱩᱸ ᱦᱩᱸ ᱢᱟᱜ ᱢᱚᱬᱮ ᱨᱮᱫᱚ ᱠᱷᱚᱡ ᱜᱮ ᱞᱟᱜᱟᱜ-ᱟ᱾
ᱦᱳᱭ ᱜᱚᱢᱠᱮ᱾
ᱛᱚ ᱢᱟᱜ ᱢᱚᱬᱮ ᱫᱚ ᱟᱹᱰᱤ ᱡᱟᱠ ᱡᱚᱢᱚᱡ ᱜᱮᱯᱮ ᱢᱟᱱᱟᱣᱟ ᱦᱮᱸ ᱥᱮ?
ᱦᱳᱭ ᱜᱚᱝᱠᱮ ᱢᱟᱱᱟᱣ ᱜᱮᱭᱟ ᱞᱮ᱾
ᱟᱪᱪᱷᱟ
ᱛᱟᱦᱞᱮ ᱟᱯᱮ ᱫᱚ ᱜᱚᱢᱠᱮ?
ᱢᱚᱱᱮ ᱜᱚᱝᱠᱮ ᱟᱹᱰᱤ ᱡᱟᱸᱠ ᱡᱚᱢᱚᱡ ᱜᱮ᱾
ᱟᱪᱪᱷᱟ ᱟᱪᱪᱷᱟ᱾
ᱛᱚ ᱜᱚᱢᱠᱮ ᱟᱵᱚ ᱫᱚ ᱨᱟᱥᱤ ᱟᱛᱩ ᱠᱟᱱᱟᱯᱮ?
ᱦᱳᱭ ᱜᱚᱝᱠᱮ ᱨᱟᱥᱤ ᱟᱛᱩ ᱜᱮ᱾
ᱨᱟᱥᱤ ᱟᱛᱩ ᱢᱟ ᱟᱨᱦᱚᱸ ᱡᱟᱠ ᱡᱚᱢᱚᱪ ᱠᱟᱛᱮᱜ ᱦᱩᱭᱩᱜ ᱜᱮᱭᱟ᱾
ᱦᱳᱭ᱾ ᱟᱨ ᱥᱮᱨᱢᱟ ᱵᱟᱨ ᱥᱮᱨᱢᱟ ᱯᱚᱨ ᱦᱟᱸᱜ ᱟᱫᱚ ᱡᱟᱸᱠ ᱡᱚᱢᱚᱠ ᱟᱛᱮᱜ ᱵᱟᱝ ᱢᱟᱱᱟᱣ ᱞᱮᱱᱠᱷᱟᱱ ᱢᱟ ᱦᱟᱸᱜ ᱨᱟᱹᱥᱠᱟᱹ ᱦᱚᱸ ᱵᱟᱭ ᱵᱩᱡᱷᱟᱹᱜ ᱠᱟᱱ,
ᱦᱩᱸ ᱦᱩᱸ᱾
ᱦᱟᱸ ᱜᱚᱝᱠᱮ ᱟᱯᱮ ᱫᱚ?
ᱟᱞᱮ ᱦᱚᱸ ᱚᱝᱠᱟ ᱜᱮ ᱢᱚᱬᱮ ᱥᱮᱨᱢᱟ ᱚᱱᱛᱚᱨ ᱚᱱᱛᱚᱨ ᱟᱨ ᱟᱞᱮ ᱦᱚᱸ ᱟᱹᱰᱤ ᱡᱟᱠ ᱡᱚᱢᱚᱡᱽ ᱛᱮᱜᱮᱞᱮ ᱢᱟᱱᱟᱣ ᱜᱮᱭᱟ᱾
ᱟᱪᱪᱷᱟ
ᱛᱚ ᱜᱚᱢᱠᱮ
ᱦᱟᱸ ᱜᱚᱢᱠᱮ ᱞᱟᱹᱭ ᱵᱮᱱ?
ᱟᱵᱚ ᱡᱟᱦᱟᱸ ᱥᱚᱢᱟᱡᱽ ᱨᱮᱱᱟᱜ ᱡᱟᱦᱟᱸ ᱤᱭᱟᱹ ᱢᱮᱱᱟᱜ-ᱟ᱾ ᱵᱟᱯᱞᱟ ᱠᱚ ᱚᱱᱟ ᱠᱚᱫᱚ ᱡᱟᱦᱟᱸ ᱤᱭᱟᱹ ᱵᱟᱯ ᱩᱸᱜ ᱡᱟᱦᱟᱸ ᱵᱟᱯᱞᱟ ᱵᱤᱥᱤ ᱧᱮᱞᱚᱜ ᱠᱟᱱᱟ ᱥᱮ ᱱᱚᱣᱟ ᱡᱟᱦᱟᱸ ᱠᱚ ᱞᱟᱹᱭ ᱫᱟ ᱠᱚᱸᱰᱮᱞ ᱧᱟᱯᱟᱢ ᱵᱟᱯᱞᱟ ᱢᱟᱱᱮ ᱟᱺᱜᱤᱨ ᱚᱠᱟᱴᱟᱜ ᱵᱤᱥᱤ ᱧᱮᱞᱚᱜ ᱠᱟᱱᱟ? ᱟᱵᱚ ᱥᱚᱢᱟᱡᱽ ᱨᱮ ᱟᱯᱮ ᱚᱱᱛᱮ?
ᱚᱱ ᱛᱮᱢᱟ ᱩᱸ ᱩᱸ ᱡᱟᱦᱟᱸ ᱵᱤᱱ ᱞᱟᱹᱭ ᱠᱮᱫᱟ ᱠᱚᱸᱰᱮᱞ ᱧᱟᱯᱟᱢ
ᱩᱸ
ᱚᱱᱟ ᱜᱮ ᱦᱟᱸᱜ ᱵᱤᱥᱤ ᱢᱟ ᱧᱮᱞᱚᱜ ᱠᱟᱱ᱾
ᱟᱪᱪᱷᱟ ᱟᱪᱪᱷᱟ
ᱟᱫᱚ ᱱᱮᱛᱟᱨ ᱫᱚ ᱦᱟᱸᱜ ᱤᱱᱴᱟᱨᱱᱮᱴ ᱡᱩᱜᱽ ᱠᱟᱱᱟ ᱥᱮ ᱦᱟᱸᱜ ᱱᱮᱛᱟᱨ ᱫᱚ ᱦᱟᱸᱜ
ᱦᱚᱸ ᱦᱚᱸ ᱦᱚᱸ
ᱦᱳᱭ
ᱤᱱᱟᱹ ᱛᱮᱜᱮ ᱢᱟᱱᱮ ᱱᱚᱝᱠᱟ ᱫᱚ ᱵᱤᱥᱤ ᱦᱩᱭᱩᱜ ᱠᱟᱱᱟ ᱦᱮᱸᱥᱮ
ᱦᱳᱭ ᱜᱚᱢᱠᱮ
ᱩᱸ ᱛᱚ ᱜᱚᱢᱠᱮ ᱡᱟᱦᱟᱸ ᱦᱟᱸᱜ ᱟᱵᱚᱣᱟᱜ ᱠᱚᱸᱰᱮᱞ ᱧᱟᱯᱟᱢ ᱵᱟᱯᱞᱟ ᱨᱮᱫᱚ ᱚᱠᱟ ᱞᱮᱠᱟ ᱦᱩᱭᱩᱜ-ᱟ ᱵᱟ ᱢᱟᱱᱮ ᱵᱟᱯᱞᱟ ᱞᱮᱠᱟ ᱜᱮ ᱥᱮ ᱚᱱ ᱚᱱᱟ ᱠᱷᱚᱱ ᱫᱚ ᱠᱤ ᱟᱞᱟᱫᱟ?
ᱟᱫᱚ ᱪᱮᱫᱠᱟ ᱦᱟᱸᱜ
ᱠᱟᱹᱢᱤ ᱦᱚᱨᱟ ᱠᱩ
ᱠᱟᱹᱢᱤᱦᱚᱨᱟ ᱠᱚᱫᱚ ᱚᱱᱟ ᱠᱟᱹᱢᱤ ᱦᱚᱨᱟ ᱜᱮ ᱦᱩᱭᱩᱜ-ᱟ ᱟᱫᱚ ᱱᱚᱣᱟ ᱠᱟᱹᱴᱤᱡ ᱫᱚ ᱟᱞᱟᱫᱟ ᱜᱮ ᱦᱩᱭᱩᱜ ᱟᱥᱮ ᱦᱟᱸᱜ
ᱦᱩᱸ ᱦᱩᱸ ᱦᱩᱸ
ᱪᱮᱫᱟᱜ ᱥᱮ ᱵᱟᱹᱦᱩ ᱢᱟᱭ ᱟᱹᱜᱩ ᱩᱛᱟᱹᱨ ᱠᱟᱫᱮᱭᱟ ᱥᱮ ᱦᱟᱸᱜ ᱮᱱᱦᱚᱸ
ᱦᱚᱸ ᱦᱚᱸ
ᱟᱫᱚ ᱱᱚᱰᱮ ᱜᱮ ᱚᱱᱟ ᱠᱟᱹᱢᱤ ᱦᱚᱨᱟ ᱠᱚᱛᱚ ᱦᱩᱭᱩᱜ-ᱟ ᱦᱟᱸᱰᱮᱱ ᱠᱚ ᱦᱚᱲ ᱠᱚ ᱦᱤᱡᱩᱜ-ᱟ ᱱᱚᱰᱮ ᱦᱟᱸᱜ
ᱢᱟᱱᱮ ᱩᱱ ᱫᱚ ᱠᱚᱲᱟ ᱚᱲᱟᱜ ᱨᱮᱠᱚ ᱦᱩᱭᱩᱜ ᱦᱮᱸ ᱥᱮ
ᱦᱮᱸ ᱠᱚᱲᱟ ᱦᱩᱭᱩᱜ-ᱟ᱾
ᱡᱟᱦᱟᱸ ᱱᱚᱣᱟ ᱥᱤᱸᱫᱩᱨ ᱫᱟᱱ ᱠᱚᱫᱚ ᱦᱮᱸᱥᱮ
ᱦᱳᱭ
ᱟᱨ ᱵᱟᱯᱞᱟ ᱠᱟᱛᱮᱫ ᱫᱚ ᱚᱸᱰᱮ ᱚᱸᱰᱮ ᱠᱩᱲᱤ ᱚᱲᱟᱜ ᱨᱮᱜᱮ ᱥᱤᱸᱫᱩᱨ ᱫᱟᱱ ᱠᱚᱫᱚ ᱦᱩᱭᱩᱜ-ᱟ᱾
ᱦᱳᱭ ᱦᱳᱭ ᱦᱳᱭ ᱚᱱᱮ ᱡᱮᱢᱚᱱ ᱟᱨ ᱟᱹᱜᱩ ᱦᱩᱭᱩᱜ-ᱟ᱾
ᱦᱩᱸ ᱛᱚ ᱜᱚᱢᱠᱮ ᱡᱩᱫᱤ ᱟᱯᱮ ᱡᱩᱫᱤ ᱵᱟᱯᱞᱟ ᱠᱟᱛᱮᱜ ᱯᱮ ᱟᱹᱜᱩ ᱠᱚᱣᱟ ᱵᱟᱹᱦᱩ ᱠᱚᱣᱟ ᱦᱮᱸᱥᱮ
ᱦᱳᱭ
ᱛᱚ ᱵᱟᱹᱨᱭᱟᱹᱛ ᱠᱚᱫᱚ ᱟᱯᱮ ᱫᱚ ᱛᱤᱱᱟᱹᱜ ᱥᱚᱢᱚᱭ ᱨᱮᱯᱮ ᱩᱰᱩᱝᱚᱜ ᱜᱮᱭᱟ?
ᱜᱚᱢᱠᱮ ᱱᱚᱝᱠᱟ ᱥᱮᱛᱟᱜ ᱫᱚ ᱥᱮᱛᱟᱜ ᱫᱚ ᱫᱟᱠᱟ ᱫᱚ ᱡᱚᱢ ᱵᱟᱲᱟ ᱠᱟᱛᱮ ᱜᱮ ᱦᱟᱸᱜ ᱫᱚᱥ ᱵᱟᱡᱟ ᱫᱚᱥ ᱵᱟᱡᱟᱜ ᱜᱮ ᱦᱟᱸᱜ
ᱟᱪᱪᱷᱟ ᱟᱪᱪᱷᱟ᱾
ᱟᱨ ᱫᱚᱢᱮ ᱜᱮ ᱥᱟᱺᱜᱤᱧ ᱠᱷᱟᱱ ᱫᱚ ᱞᱚᱜᱚᱱ ᱜᱮ ᱟᱨ ᱵᱟᱝᱠᱷᱟᱱ ᱚᱱᱠᱟ
ᱦᱩᱸ᱾
ᱜᱷᱚᱲᱤ ᱴᱟᱭᱤᱢ ᱧᱮᱞ ᱠᱟᱛᱮᱫ ᱜᱮ᱾
ᱦᱩᱸ ᱦᱩᱸ, ᱜᱚᱝᱠᱮ ᱵᱟᱯᱞᱟ ᱠᱟᱛᱮᱜ ᱡᱟᱦᱟᱸ ᱥᱤᱸᱫᱩᱨ ᱫᱟᱱ ᱠᱚ ᱦᱩᱭᱩᱜ ᱦᱩᱭᱟ ᱚᱱᱟ ᱫᱚ ᱟᱯᱮ ᱥᱮᱫ ᱫᱚ ᱚᱠᱟ-ᱚᱠᱟ ᱴᱟᱭᱤᱢ ᱦᱩᱭᱩᱜ ᱜᱮᱭᱟ, ᱥᱮᱛᱟᱜ ᱵᱮᱲᱟ ᱥᱮ ᱧᱤᱫᱟᱹ? ᱥᱮ ᱚᱱᱮ ᱵᱷᱚᱨ-ᱵᱷᱚᱨ ᱴᱟᱭᱤᱢ, ᱵᱷᱚᱨ-ᱵᱷᱚᱨ ᱴᱟᱭᱤᱢ ᱥᱮ ᱪᱮᱫ? ᱧᱤᱫᱟᱹ ᱵᱮᱲᱟ ᱵᱟᱝ?